ᱯᱩ
ᱦᱮᱞᱳ, ᱦᱮᱞᱳ,
ᱦᱮᱸ ᱦᱮᱞᱳ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ᱾
ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝ ᱜᱮ ᱱᱤᱛᱚᱜ ᱫᱚ ᱟᱯᱮ ᱠᱚᱜᱮ ᱪᱮᱫ ᱠᱚᱯᱮ ᱪᱤᱠᱟᱹᱭᱮᱫᱟ?
ᱪᱮᱫ ᱦᱚ ᱵᱟᱝ ᱫᱩᱲᱩᱵ ᱵᱟᱲᱟ ᱟᱠᱟᱱᱟᱞᱮ ᱟᱞᱮ ᱫᱚ᱾
ᱚ,
ᱛᱚᱵᱮ ᱨᱚᱦᱚᱭ ᱵᱟᱲᱟ ᱠᱚ ᱦᱩᱭᱱᱟ ᱥᱮ ᱵᱟᱝ?
ᱨᱚᱦᱚᱭ ᱵᱟᱲᱟ ᱠᱚ ᱱᱚᱜ ᱚᱭ ᱪᱟᱞᱟᱜ ᱠᱟᱱ ᱜᱮᱭᱟ᱾
ᱚ ᱡᱟᱞᱟ᱾
ᱟᱯᱮᱥᱮᱫ ᱜᱮ?
ᱟᱞᱮᱥᱮᱫ ᱫᱚ ᱪᱮᱫ ᱫᱟᱜ ᱦᱚᱸ ᱵᱟᱭ ᱫᱟᱜ ᱵᱟᱲᱟ ᱟᱞᱮ ᱠᱟᱱᱟ ᱠᱮᱠ ᱠᱚᱦᱚ ᱟᱹᱣᱨᱤ ᱫᱟᱜᱚᱜ ᱛᱟᱞᱮᱭᱟ᱾
ᱚ ᱛᱟᱦᱚᱞᱮ ᱟᱯᱮᱥᱮᱫ ᱫᱚ ᱵᱟᱭ ᱫᱟᱜ ᱡᱟᱹᱲᱤᱭᱮᱫᱟ ᱵᱟᱝ?
ᱵᱟᱝ ᱜᱮ ᱫᱟᱜ ᱫᱚ ᱫᱟᱜ ᱡᱟᱹᱲᱤ ᱫᱚ ᱢᱮᱱᱠᱷᱟᱱ ᱩᱱᱟᱹᱜ ᱡᱟᱹᱥᱛᱤ ᱫᱚ ᱵᱟᱝ᱾
ᱚ, ᱟᱞᱮᱥᱮᱫ ᱦᱚᱸ ᱦᱚᱞᱟ ᱢᱟᱫᱷᱮᱨ ᱫᱟᱜ ᱫᱚ ᱫᱟᱜ ᱵᱟᱲᱟ ᱠᱮᱫ ᱜᱮ ᱟᱫᱚ ᱨᱚᱦᱚᱭ ᱠᱚᱫᱚ ᱟᱹᱣᱨᱤᱞᱮ ᱨᱚᱦᱚᱭᱟ᱾
ᱚ ᱡᱟᱞᱟ, ᱛᱚᱵᱮ ᱛᱤᱥ ᱠᱚᱛᱮᱯᱮ ᱨᱚᱦᱚᱭ ᱵᱟᱲᱟᱭᱟ?
ᱨᱚᱭ ᱦᱩᱭᱩᱜᱼᱟ ᱦᱟᱯᱮ ᱟᱨ ᱜᱚᱴᱟ ᱫᱤᱱ ᱜᱟᱱ ᱯᱚᱨᱮ᱾
ᱦᱮᱸ ᱦᱮᱸ, ᱟᱪᱪᱷᱟ,
ᱛᱟᱦᱚᱞᱮ ᱱᱤᱛᱚᱜ ᱫᱚ ᱱᱟᱯᱟᱭ ᱵᱟᱲᱟ ᱠᱚ ᱡᱚᱛᱚ ᱠᱚᱜᱮ?
ᱦᱮᱸ ᱱᱤᱛ ᱫᱚ ᱱᱟᱯᱟᱭ ᱵᱟᱲᱟ ᱜᱮ ᱟᱯᱮ ᱠᱚᱜᱮ ᱪᱮᱫ ᱞᱮᱠᱟ?
ᱟᱞᱮ ᱠᱚ ᱡᱷᱚᱛᱚ ᱠᱚᱜᱮ ᱱᱤᱛᱚᱜ ᱫᱚ ᱱᱟᱯᱟᱭ ᱵᱟᱲᱟᱜ ᱜᱮ᱾
ᱟᱪᱪᱷᱟ,
ᱟᱞᱮ ᱛᱤᱥ ᱵᱟᱲᱟᱜᱼᱟ ᱛᱤᱨᱮ᱾
ᱠᱤᱫᱩᱵ ᱛᱤᱨᱮ ᱯᱮ ᱠᱤᱫᱩᱵᱚᱜᱼᱟ?
ᱠᱤᱫᱩᱵ ᱦᱟᱯᱮ ᱟᱞᱮ ᱠᱚᱫᱚ ᱱᱤᱛᱚᱜ ᱫᱚ ᱠᱟᱹᱴᱤᱡ ᱯᱚᱨᱮ ᱧᱚᱜ ᱛᱮᱞᱮ ᱠᱤᱫᱩᱵᱚᱜᱼᱟ, ᱟᱯᱮ ᱠᱚᱫᱚ?
ᱟᱞᱮ ᱠᱟᱦᱚᱸ᱾ ᱟᱨ ᱠᱟᱹᱴᱤᱡ ᱯᱟᱨᱮ ᱜᱮ ᱱᱟᱦᱟᱜ ᱞᱮ ᱠᱤᱫᱩᱵᱚᱜᱼᱟ᱾
ᱚᱸ
ᱟᱯᱮ ᱥᱮᱜ ᱚᱱᱛᱮ ᱢᱮᱞᱟ ᱠᱚ ᱦᱩᱭᱩᱜ ᱠᱟᱱᱟ ᱥᱮ ᱵᱟᱝ?
ᱢᱮᱞᱟ ᱠᱚ ᱦᱩᱭᱩᱜ ᱫᱚ ᱦᱩᱭᱩᱜ ᱠᱟᱱ ᱜᱮᱭᱟ ᱟᱞᱮᱥᱮᱱ ᱱᱚᱜᱼᱚᱭ ᱟᱞᱮᱱ ᱞᱚᱠᱟ ᱢᱟᱱᱮ ᱟᱞᱮ ᱫᱷᱟᱨᱮ ᱯᱟᱥᱮ ᱨᱮᱜᱮ ᱢᱤᱫᱴᱮᱝ ᱢᱟᱨᱠᱮᱰ ᱞᱮᱠᱟᱱᱟᱜ ᱡᱤᱱᱤᱥ ᱵᱟᱹᱭᱥᱟᱹᱣ ᱠᱟᱱᱟ᱾ ᱦᱚᱞᱟ ᱢᱟᱸᱫᱷᱮᱨ ᱠᱚ ᱵᱟᱹᱭᱥᱟᱹᱣ ᱠᱟᱫ ᱛᱟᱞᱮᱭᱟ᱾ ᱦᱟᱹᱡᱩᱜ ᱯᱮ ᱟᱞᱮᱴᱷᱮᱱ ᱱᱚᱸᱰᱮ ᱧᱮᱞ ᱠᱚ᱾
ᱴᱷᱤᱠᱟᱹᱱ ᱜᱮᱭᱟ ᱚᱠᱛᱚ ᱞᱮ ᱧᱟᱢ ᱞᱮᱠᱷᱟᱱ ᱞᱮ ᱥᱮᱱᱚᱜ ᱜᱮᱭᱟ ᱱᱟᱜ᱾
ᱟᱪᱪᱷᱟ ᱟᱪᱪᱷᱟ ᱛᱟᱦᱞᱮ ᱟᱯᱮ ᱚᱸᱰᱮ ᱟᱯᱮᱥᱮᱜ ᱨᱚᱛ ᱯᱚᱨᱚᱵᱽ ᱠᱚ ᱦᱩᱭᱩᱜ ᱜᱮᱭᱟ ᱥᱮ ᱵᱟᱝ?
ᱪᱮᱜ ᱯᱚᱨᱚᱵᱽ?
ᱚᱱᱮ ᱦᱚᱞᱟ ᱦᱩᱭᱮᱱ ᱫᱚ ᱨᱚᱛ ᱯᱚᱨᱚᱵᱽ᱾
ᱚ ᱦᱮᱸ ᱦᱩᱭ ᱵᱟᱲᱟᱭᱮᱱ ᱜᱮᱭᱟ, ᱟᱯᱮᱥᱮᱜ ᱪᱮᱜ ᱞᱮᱠᱟ ᱦᱩᱭᱱᱟ?
ᱟᱞᱮ ᱥᱮᱫ ᱩᱸ ᱦᱩᱭ ᱫᱚ ᱦᱩᱭ ᱞᱮᱱ ᱜᱮᱭᱟ ᱵᱷᱟᱜᱤ ᱜᱮ ᱦᱩᱭᱮᱱ ᱜᱮᱭᱟ ᱢᱚᱴᱟ ᱢᱩᱴᱤ ᱱᱟᱯᱟᱭ ᱜᱮ ᱦᱩᱭᱱᱟ᱾
ᱟᱹᱰᱤᱜ ᱜᱮ ᱦᱚᱲ ᱠᱚᱠᱚ ᱞᱟᱜᱟᱣ ᱞᱮᱱ
ᱪᱮᱫ?
ᱦᱚᱲ ᱠᱚ ᱪᱮᱫ ᱞᱮᱠᱟ ᱠᱚ ᱦᱚᱲ ᱞᱮᱱᱟ?
ᱦᱚᱲ ᱟᱨᱦᱚᱢ ᱞᱟᱹᱭᱟ ᱟᱹᱰᱤ ᱡᱟᱹᱥᱛᱤ ᱠᱚ ᱦᱚᱲ ᱞᱮᱱᱟ ᱟᱹᱰᱤ ᱡᱳᱨ ᱠᱷᱟ ᱟᱹᱰᱤ ᱡᱳᱨ᱾ ᱚᱱᱟ ᱠᱚᱚᱨᱮ ᱛᱟᱲᱟᱢ ᱵᱟᱲᱟ ᱨᱮᱱᱟᱜ ᱡᱟᱭᱜᱟ ᱠᱚᱦᱚᱸ ᱵᱟᱝ ᱧᱟᱢᱚᱜ ᱠᱟᱱ ᱛᱟᱦᱮᱱ ᱵᱩᱡᱽ ᱫᱟᱵᱤᱱ ᱥᱮ᱾
ᱟᱪᱪᱷᱟ
ᱪᱮᱜ ᱞᱤᱧ ᱞᱟᱹᱭ ᱟᱵᱤᱱᱟ ᱩᱱᱟᱹᱜ ᱡᱟᱹᱥᱛᱤ ᱦᱚᱲ ᱩᱱᱟᱹᱜ ᱡᱟᱹᱥᱛᱤ ᱦᱚᱲ ᱟᱹᱰᱤ ᱡᱳᱨ ᱠᱷᱚᱱ ᱟᱹᱰᱤ ᱡᱳᱨ ᱠᱚ ᱦᱚᱲ ᱞᱮᱱᱟ᱾
ᱟᱪᱪᱷᱟ ᱟᱞᱮ ᱥᱮᱜ ᱦᱚᱸ ᱳᱭ ᱨᱚᱠᱚᱢ
ᱚᱸ
ᱟᱯᱮ ᱞᱮᱠᱟ ᱫᱚ ᱵᱟᱝ ᱩᱱᱟᱹᱜ ᱫᱚ᱾
ᱟᱪᱪᱷᱟ ᱟᱪᱪᱷᱟ ᱛᱟᱦᱞᱮ ᱟᱯᱮᱥᱮᱫ ᱛᱤᱱᱟᱹᱜ ᱡᱟᱹᱥᱛᱤ ᱜᱚᱨᱚᱢ ᱠᱟᱱᱟ?
ᱜᱚᱨᱚᱢ ᱫᱚ ᱱᱤᱛ ᱫᱚ ᱩᱱᱟᱹᱜ ᱫᱚ ᱵᱟᱝ ᱜᱚᱨᱚᱢ ᱠᱟᱱᱟ, ᱱᱚᱜᱼᱚᱭ ᱠᱟᱹᱴᱤᱡ ᱢᱮᱜᱷᱞᱟ ᱢᱮᱜᱷᱞᱟ ᱴᱟᱭᱤᱯ
ᱚ ᱟᱪ ᱦᱮᱸ ᱟᱫᱚ ᱟᱡᱽᱠᱟᱞ ᱫᱚ ᱠᱟᱹᱴᱤᱡ ᱠᱟᱹᱴᱤᱡ ᱫᱟᱜ ᱡᱟᱹᱲᱤᱭᱟᱜ ᱠᱟᱱᱟᱭ ᱥᱮ᱾
ᱦᱩᱸ
ᱚᱱᱠᱟᱭ ᱫᱟᱜ ᱡᱟᱹᱲᱤᱭᱫᱟ ᱟᱨ ᱴᱟᱴᱠᱟ ᱴᱟᱴᱠᱟ ᱫᱚᱢᱮ ᱥᱤᱛᱩᱝ ᱫᱟᱭ ᱟᱵᱚ ᱦᱚᱲ ᱠᱚ ᱛᱤᱥ ᱪᱚᱵᱚᱱ ᱫᱩᱨᱵᱚᱞᱚᱜᱼᱟ ᱱᱟᱜ ᱠᱷᱟᱱ ᱟᱹᱰᱤ ᱡᱳᱨ ᱵᱚᱱ ᱫᱩᱨᱵᱚᱞᱚᱜᱼᱟ ᱾
ᱦᱩᱸ
ᱟᱨ ᱯᱟᱴᱟ ᱵᱤᱫᱟᱹ ᱧᱩᱛᱩᱢᱮᱢ ᱟᱸᱡᱚᱢ ᱟᱠᱟᱜ ᱜᱮᱭᱟ?
ᱦᱳᱭ ᱯᱟᱴᱟᱵᱤᱫᱟᱹ ᱦᱮᱸ ᱯᱟᱴᱟᱵᱤᱫᱟᱹ ᱟᱸᱡᱚᱢ ᱫᱚ ᱟᱸᱡᱚᱢ ᱦᱳᱭ ᱟᱠᱟᱱ ᱜᱮᱭᱟ ᱧᱮᱞ ᱫᱚ ᱵᱟᱝ ᱪᱟᱞᱟᱣ ᱵᱟᱲᱟ ᱦᱳᱭ ᱟᱠᱟᱱᱟ᱾
ᱢᱤᱫ ᱫᱷᱟ ᱦᱚᱸ ᱵᱟᱝ
ᱵᱟ ᱵᱟ ᱢᱤᱫ ᱫᱷᱟᱣ ᱦᱚᱸ ᱵᱟᱧ ᱪᱟᱞᱟᱣ ᱦᱩᱭ ᱠᱟᱱᱟ ᱯᱟᱴᱟᱵᱤᱰᱟᱹ ᱧᱮᱞ ᱫᱚ ᱟᱹᱡᱚᱢ ᱵᱟᱲᱟ ᱜᱮᱭᱟᱢ ᱥᱮ ᱟᱢ ᱤᱧ ᱦᱚᱸ ᱵᱟᱹᱧ ᱵᱟᱲᱟᱭᱟ ᱴᱷᱤᱠ ᱢᱚᱛᱚ ᱚᱠᱟ ᱡᱟᱭᱜᱟ ᱥᱮᱜ ᱨᱮ ᱦᱩᱭᱩᱜᱼᱟ᱾
ᱜᱚᱝᱠᱮ ᱱᱚᱣᱟ ᱫᱚ ᱥᱤᱞᱫᱟᱹ ᱫᱤᱥᱚᱢ ᱯᱟᱲᱟᱜ ᱠᱟᱱᱟ᱾
ᱟᱪᱪᱷᱟ ᱟᱪᱪᱷᱟ ᱟᱪᱪᱷᱟ ᱚ ᱱᱟᱯᱟᱭ ᱵᱟᱲᱟ ᱜᱮ᱾ ᱵᱮᱜᱮ ᱠᱟᱛᱷᱟ ᱠᱟᱱ ᱜᱮᱭᱟ ᱪᱮᱫ ᱛᱟᱦᱚᱞᱮ ᱱᱤᱭᱟᱹ ᱵᱟᱨ ᱪᱟᱞᱟᱜ ᱠᱚᱨᱮᱱᱟᱜ ᱯᱨᱳᱜᱨᱟᱢ ᱠᱚᱯᱮ ᱦᱟᱛᱟᱣ ᱵᱟᱲᱟᱣ ᱟᱠᱟᱜ ᱜᱮᱭᱟ ᱥᱮ ᱪᱮᱫ? ᱱᱤᱭᱟᱹ ᱵᱟᱨ ᱟᱯᱮ ᱚᱱᱛᱮ ᱪᱟᱞᱟᱜ ᱠᱚᱨᱮᱱᱟᱜ ᱯᱨᱳᱜᱨᱟᱢ ᱠᱚᱯᱮ ᱦᱟᱛᱟᱣ ᱵᱟᱲᱟᱣ ᱟᱠᱟᱜ ᱥᱮ ᱪᱮᱫ?
ᱦᱮᱸ ᱤᱥᱴᱤᱢᱤᱱ ᱫᱚ ᱦᱟᱛᱟᱣ ᱦᱳᱭ ᱠᱟᱱᱟ ᱦᱟᱛᱟᱣ ᱫᱚ ᱱᱚᱝᱠᱟ ᱫᱟᱜ ᱵᱟᱲᱟ ᱠᱷᱟᱱ ᱜᱮᱛᱚ ᱵᱤᱯᱚᱛ ᱫᱚ᱾
ᱦᱮᱸ ᱦᱮᱸ ᱞᱟᱹᱭᱟᱠᱚ ᱛᱚ ᱡᱮ ᱯᱟᱴᱟᱵᱤᱸᱫᱟᱹ ᱨᱮᱫᱚ ᱵᱟᱝᱢᱟ ᱟᱹᱰᱤ ᱡᱩᱨ ᱟᱹᱰᱤ ᱡᱟᱹᱥᱛᱤ ᱫᱟᱜᱟᱭ᱾
ᱦᱩᱸ ᱟᱨ ᱦᱚᱲ ᱦᱚᱸᱠᱚ ᱦᱚᱲᱚᱜ ᱜᱮᱭᱟ ᱵᱟᱝᱢᱟ ᱟᱸᱡᱚᱢ ᱵᱟᱲᱟ ᱦᱩᱭ ᱠᱟᱱ ᱜᱮᱭᱟ᱾
ᱦᱩᱸ ᱩᱸᱦᱜ ᱟᱨ ᱠᱚ ᱞᱟᱹᱭᱟᱛᱚ ᱟᱹᱰᱤ ᱥᱟᱹᱜᱤᱧ ᱥᱟᱹᱜᱤᱧ ᱨᱮᱱ ᱦᱚᱲ ᱠᱚ ᱦᱤᱡᱩᱜᱼᱟ ᱯᱟᱴᱟᱵᱤᱫᱟᱹ ᱧᱮᱞ ᱦᱟᱱᱮ ᱜᱚᱴᱟ ᱢᱟᱱᱮ ᱱᱚᱣᱟ ᱫᱚ ᱟᱹᱰᱤ ᱢᱟᱨᱟᱝ ᱯᱚᱨᱚᱵᱽ ᱠᱟᱱᱟ ᱥᱮ ᱢᱟᱱᱮ ᱟᱫᱚ ᱡᱚᱛᱚ ᱜᱮ ᱧᱮᱞ ᱨᱮᱱᱟᱜ ᱠᱟᱱ ᱥᱚᱠ ᱫᱚ ᱛᱟᱦᱮᱱ ᱜᱮᱭᱟ ᱥᱮ ᱟᱥᱟᱢ ᱦᱚᱸ
ᱦᱩᱸ ᱛᱟᱦᱚᱞᱮ ᱟᱵᱤᱱ ᱫᱚ ᱪᱮᱜ ᱵᱤᱱ ᱜᱚᱴᱟᱣ ᱠᱟᱫᱟ ᱪᱟᱞᱟᱜ ᱥᱮ ᱵᱟᱝ ᱪᱟᱞᱟᱜ ᱱᱤᱭᱟᱹ ᱵᱟᱨ ᱫᱚ
ᱟᱫᱚ ᱚᱱᱟ ᱜᱮ ᱪᱟᱞᱟᱣ ᱫᱚ ᱞᱟᱹᱭ ᱦᱩᱭᱩᱜ ᱠᱟᱱ ᱜᱮᱭᱟ ᱛᱚ ᱟᱫᱚ ᱪᱤᱜ ᱠᱟᱱ
ᱚ
ᱟᱪᱪᱷᱟ ᱟᱹᱵᱤᱱ ᱯᱤ ᱵᱚᱭᱦᱟᱵᱤᱱ ᱟᱸᱡᱚᱢ ᱠᱟᱫᱟ ᱛᱚᱸ ᱜᱚᱯᱤ ᱵᱚᱭᱦᱟ?
ᱦᱮᱸ ᱦᱮᱸ ᱜᱩᱯᱤ ᱵᱚᱭᱦᱟ ᱟᱸᱡᱚᱢ ᱠᱟᱫᱤᱧ᱾
ᱟᱪᱪᱷᱟ ᱩᱱᱤᱭᱟᱜ ᱨᱤᱞᱥ ᱠᱚᱵᱤᱱ ᱧᱮᱞ ᱵᱟᱲᱟᱭ ᱜᱮᱭᱟᱵ ᱟᱵᱤᱱ?
ᱦᱮᱸ ᱩᱱᱤᱭᱟᱜ ᱨᱤᱞᱥ ᱧᱮᱞ ᱵᱟᱲᱟᱭ ᱤᱱᱥᱴᱟᱜᱨᱟᱢ ᱠᱚᱨᱮ ᱨᱮ ᱦᱤᱡᱩᱜ ᱜᱮᱭᱟ ᱟᱹᱰᱤ ᱪᱮᱦᱨᱟ ᱪᱮᱦᱨᱟᱭ ᱠᱚᱨᱟᱣᱟ᱾
ᱟᱨ ᱮᱥ ᱴᱤ ᱦᱮᱨᱮᱞ ᱜᱮᱭᱟ ᱮᱥ ᱴᱤ ᱦᱮᱨᱮᱞ?
ᱦᱮᱸ ᱦᱮᱸ ᱦᱮᱸ ᱦᱮᱸ ᱩᱱᱤ ᱢᱟ ᱱᱤᱛᱚᱜ ᱟᱹᱰᱤ ᱡᱳᱨ ᱠᱚᱱᱴᱨᱚ ᱵᱷᱟᱨᱥᱤ ᱪᱟᱞᱟᱜ ᱠᱟᱱ ᱛᱟᱠᱚᱣᱟ ᱛᱮ ᱥᱮ ᱤᱱᱥᱴᱟᱜᱨᱟᱢ ᱨᱮ ᱟᱹᱰᱤ ᱡᱩᱨ ᱦᱮᱸ ᱥᱮ
ᱮᱠᱫᱚᱢ᱾
ᱟᱫᱚ ᱚᱱᱟᱜᱮ ᱪᱤᱠᱟᱹᱭ ᱠᱟᱱ ᱠᱚ ᱟᱵᱚᱨᱮᱱ ᱮᱥᱴᱤ ᱵᱚᱭᱦᱟ ᱦᱚᱸ ᱦᱟᱜ ᱦᱚᱸ ᱢᱟᱱᱮ ᱮᱠ ᱱᱚᱢᱵᱚᱨ ᱴᱚᱯᱟᱨ ᱨᱚᱥᱴᱟᱨ ᱮ ᱛᱟᱦᱮᱸ ᱞᱮᱱ ᱛᱟᱵᱚᱱᱟᱭ ᱛᱚ᱾ ᱦᱩᱸ᱾
ᱛᱚᱵᱮ ᱜᱚᱢᱠᱮ ᱱᱤᱛ ᱫᱚ ᱱᱟᱯᱟᱭ ᱵᱟᱲᱟ ᱜᱮ ᱵᱟᱝ?
ᱦᱳᱭ ᱱᱤᱛᱚᱜ ᱫᱚ ᱟᱞᱮ ᱡᱚᱛᱚ ᱜᱮ ᱛᱚᱜᱮ ᱱᱟᱯᱟᱭ ᱵᱟᱲᱟ ᱜᱮ᱾ ᱛᱟᱦᱚᱞᱮ ᱦᱟᱯᱮ ᱚᱱᱛᱮ ᱫᱩᱨᱜᱟᱹ ᱯᱩᱡᱟᱹ ᱠᱚ ᱦᱩᱭᱩᱜ ᱜᱮᱭᱟ ᱥᱮ
ᱫᱩᱨᱜᱟᱹ ᱯᱩᱡᱟᱹ ᱦᱩᱭᱩᱜ ᱜᱮᱭᱟ ᱢᱤᱫ ᱫᱚ᱾
ᱚᱦ᱾
ᱟᱯᱮ ᱥᱮᱜ ᱫᱚ?
ᱦᱩᱭᱩᱜ ᱜᱮᱭᱟ ᱦᱩᱭ ᱫᱚ ᱱᱚᱛᱮ ᱦᱚᱸ ᱢᱚᱴᱟᱢᱩᱴᱤ᱾
ᱧᱮᱞ ᱯᱮ ᱥᱮᱱᱚᱜ ᱵᱟᱲᱟᱜ ᱜᱮᱭᱟ ᱥᱮ?
ᱪᱮᱫ?
ᱦᱩᱸ, ᱧᱮᱞ ᱠᱚᱯᱮ ᱥᱮᱱᱚᱜ ᱵᱟᱲᱟᱜ ᱜᱮᱭᱟ ᱥᱮ ᱵᱟᱝ?
ᱦᱮᱸ ᱧᱮᱞ ᱫᱚ ᱪᱟᱞᱟᱣ ᱵᱟᱲᱟ ᱦᱩᱭᱩᱜ ᱜᱮᱭᱟ᱾
ᱟᱨ ᱫᱟᱸᱥᱟᱭ ᱫᱚ?
ᱵᱟᱵᱟ! ᱫᱟᱸᱥᱟᱭ ᱫᱚ ᱚᱱᱟ ᱫᱚ ᱫᱟᱸᱥᱟᱭ ᱫᱚᱱ ᱫᱚᱼᱼ ᱪᱟᱞᱟᱜ ᱜᱮᱭᱟᱞᱮ, ᱦᱩᱭᱩᱜ ᱜᱮᱭᱟ ᱟᱞᱮ ᱥᱮᱫ ᱦᱚᱸ ᱢᱳᱚᱴᱟᱢᱩᱴᱤ ᱵᱷᱟᱜᱤ ᱜᱮ ᱡᱟᱠ ᱡᱚᱢᱚᱠ ᱛᱮᱜᱮ᱾
ᱟᱪᱪᱷᱟ᱾
ᱟᱹᱰᱤ ᱨᱟᱹᱥᱠᱟᱹ ᱵᱩᱡᱷᱟᱹᱜ-ᱟ ᱫᱟᱸᱥᱟᱭ ᱫᱚᱱ ᱨᱮ᱾
ᱦᱮᱸᱻ ᱟᱨ ᱜᱚᱝᱠᱮ ᱵᱟᱸᱠᱩᱲᱟ ᱵᱟᱡᱟᱨ ᱧᱩᱛᱩᱢ ᱫᱚᱵᱤᱱ ᱟᱸᱡᱚᱢ ᱟᱠᱟᱫ ᱜᱮᱭᱟ?
ᱦᱮᱸ ᱦᱮᱸ ᱦᱮᱸ ᱵᱟᱸᱠᱩᱲᱟ ᱵᱟᱡᱟᱨ ᱫᱚ ᱟᱸᱡᱚᱢ ᱵᱟᱲᱟ ᱦᱩᱭ ᱠᱟᱱ ᱜᱮᱭᱟ᱾ ᱟᱫᱚ ᱦᱩᱸᱻ ᱢᱚᱴᱟ ᱢᱩᱩᱴᱤ ᱚᱱᱛᱮ ᱫᱚ ᱪᱟᱞᱟᱣ ᱫᱚ ᱫᱚᱢᱮ ᱮᱠᱚᱴᱟ ᱫᱚ ᱵᱟᱝ ᱪᱟᱞᱟᱣ ᱵᱟᱲᱟ ᱦᱩᱭᱩᱜ ᱜᱮᱭᱟ᱾
ᱟᱪᱪᱷᱟ ᱛᱚᱵᱮ ᱱᱤᱭᱟᱹ ᱵᱟᱨ ᱟᱥᱟ ᱯᱨᱳᱜᱨᱟᱢ ᱨᱮ ᱵᱤᱱ ᱪᱟᱞᱟᱜ-ᱟ ᱥᱮ ᱵᱟᱝ?
ᱛᱚ, ᱵᱟᱝ ᱫᱚ ᱡᱩᱫᱤ ᱪᱟᱞᱟᱜ ᱯᱨᱳᱜᱨᱟᱢ
ᱪᱟᱻ ᱛᱚᱵᱮ ᱟᱯᱮᱥᱮ ᱠᱟᱱᱴᱷᱟᱲ ᱠᱚ ᱪᱮᱫ ᱞᱮᱠᱟ ᱵᱤᱞᱤ ᱵᱟᱲᱟᱜ ᱠᱟᱱ ᱜᱮᱭᱟ?
ᱦᱩᱸ ᱠᱟᱱᱴᱷᱟᱲ ᱫᱚ ᱡᱚᱜ ᱠᱟᱱ ᱜᱮᱭᱟ ᱢᱚᱴᱟ ᱢᱩᱩᱴᱤ ᱫᱚᱢᱮ ᱡᱚ ᱞᱮᱱᱟ᱾ ᱟᱫᱚ ᱟᱞᱮ ᱠᱚᱣᱟᱜ ᱠᱟᱱᱴᱷᱟᱲ ᱫᱚ ᱢᱟᱱᱮ ᱟᱹᱰᱤ ᱩᱛᱟᱹᱨ ᱫᱟᱨᱮ ᱢᱮᱱᱟᱜ ᱛᱟᱞᱮᱭᱟ ᱥᱮ ᱫᱚᱢᱮ ᱡᱚ ᱠᱟᱛᱮ ᱫᱚ ᱵᱤᱞᱤ ᱵᱟᱹᱲᱛᱤᱭᱮᱱᱟ ᱫᱚᱢᱮ᱾ ᱫᱚᱢᱮ ᱧᱩᱨᱩᱜ ᱠᱟᱱᱟ ᱟᱹᱰᱤ ᱡᱳᱨ ᱟᱫᱚ ᱩᱸᱜ ᱡᱚᱢ ᱠᱚᱨᱮᱱ ᱦᱚᱲ ᱚᱱᱠᱟ ᱵᱟᱹᱱᱩᱜ ᱠᱚᱣᱟ ᱛᱤᱱᱟᱹᱜ ᱮᱢ ᱡᱚᱢᱟ ᱛᱤᱱᱟᱹᱜ ᱮᱢ ᱡᱚᱢ ᱫᱟᱲᱮᱭᱟᱜ-ᱟ, ᱚᱱᱟᱜᱮᱛᱤᱱᱟᱹᱜ ᱤᱢ ᱡᱚᱢ ᱫᱟᱲᱮᱭᱟᱜ-ᱟ?
ᱡᱟᱦᱟᱸ ᱵᱤᱱ ᱞᱟᱹᱭ ᱠᱟᱜ ᱜᱚᱝᱠᱮ ᱱᱚᱛᱮ ᱦᱚᱸ ᱥᱮᱢ ᱤᱱᱠᱟᱹᱜᱮ᱾
ᱦᱩᱸ᱾ ᱚᱻ ᱞᱟᱹᱭᱟᱹᱧ, ᱟᱯᱮ ᱚᱱᱛᱮ ᱫᱚ ᱪᱮᱫᱠᱟ ᱩᱞ ᱫᱟᱨᱮ, ᱩᱞ ᱫᱟᱨᱮ ᱠᱚ ᱢᱮᱱᱟᱜ-ᱟ ᱥᱮ ᱵᱟᱹᱱᱩᱜ-ᱟ?
ᱩᱞ ᱵᱟᱜᱟᱱ ᱢᱤᱫᱴᱮᱱ ᱢᱮᱱᱟᱜ ᱛᱟᱞᱮᱭᱟ᱾
ᱦᱩᱸ, ᱛᱟᱦᱞᱮ ᱟᱯᱮ ᱚᱱᱛᱮ ᱫᱚ ᱚᱱᱮ ᱩᱞ ᱵᱟᱜᱟᱱ ᱠᱚᱫᱚ ᱢᱮᱱᱟᱜ ᱛᱟᱯᱮ ᱜᱮᱭᱟ ᱵᱟᱝ?
ᱦᱮᱸ ᱩᱞ ᱵᱟᱜᱟᱱ, ᱥᱮᱹᱜᱩᱱ ᱵᱟᱜᱟᱱ, ᱢᱤᱦᱤᱜᱤᱱᱤ ᱵᱟᱜᱟᱱ, ᱠᱟᱥᱢᱟᱨ ᱵᱟᱜᱟᱱ, ᱛᱤᱱᱟᱹᱜ ᱵᱟᱜᱟᱱ ᱵᱤᱱ ᱧᱮᱞᱟ?
ᱚ, ᱛᱟᱦᱞᱮ ᱟᱯᱮ ᱚᱱᱛᱮ ᱫᱚ ᱟᱹᱰᱤ ᱵᱟᱜᱟᱱ ᱟᱭᱢᱟ ᱵᱟᱜᱟᱱ ᱠᱚ ᱢᱮᱱᱟᱜ ᱛᱟᱯᱮ ᱜᱮᱭᱟ?
ᱦᱩᱸ, ᱦᱮᱸ ᱦᱮᱸ ᱢᱮᱱᱟᱜ ᱛᱟᱞᱮ ᱜᱮᱭᱟ᱾
ᱛᱟᱞᱦᱮ ᱟᱯᱮ ᱚᱱᱛᱮ ᱨᱮᱱ ᱦᱚᱲ ᱫᱚ ᱟᱹᱰᱤ ᱡᱳᱨ ᱴᱟᱠᱟ ᱯᱚᱭᱥᱟᱭᱟᱠᱚ ᱠᱚ ᱛᱟᱦᱞᱮ ᱚᱱᱟ ᱠᱚᱛᱮ, ᱵᱤᱨᱟᱴ ᱠᱚ ᱤᱱᱠᱟᱢᱟ ᱛᱚ ᱛᱟᱦᱞᱮ?
ᱦᱮᱸ ᱥᱟᱶᱛᱮ ᱞᱩᱢᱟᱹᱝ ᱪᱟᱥ ᱦᱚᱸᱠᱚ ᱪᱟᱥ ᱠᱚᱜᱮ ᱜᱮᱭᱟ᱾
ᱚ ᱚ, ᱛᱟᱦᱞᱮ ᱟᱯᱮ ᱚᱱᱟ ᱠᱚᱨᱮᱱ ᱦᱚᱲ ᱦᱚᱯᱚᱱ ᱠᱚ ᱞᱩᱢᱟᱹᱝ ᱠᱚᱫᱚ ᱵᱷᱟᱜᱮ ᱠᱚ ᱪᱟᱥ ᱠᱚᱣᱟ ᱵᱟᱝ ᱡᱷᱚᱛᱚ ᱦᱚᱲ ᱞᱮᱠᱟᱜ ᱜᱮ?
ᱦᱳᱭ ᱦᱳᱭ᱾ ᱟᱯᱟᱛᱚᱛᱚ ᱱᱤᱛᱳᱜ ᱫᱚ ᱱᱚᱣᱟ ᱠᱚᱛᱮ ᱜᱮ ᱫᱤᱱ ᱫᱚ ᱪᱟᱞᱟᱣ ᱵᱟᱲᱟᱜ ᱠᱟᱱ ᱛᱟᱞᱮ ᱜᱮᱭᱟ᱾
ᱦᱮᱸ᱾ ᱫᱟᱜ ᱡᱟᱹᱯᱩᱫ ᱛᱟᱦᱞᱮ ᱚᱱᱟ ᱠᱚᱨᱮ ᱫᱟᱜ ᱢᱟ ᱫᱟᱜ ᱡᱟᱹᱲᱤᱭᱟᱯᱮ ᱠᱟᱱ ᱜᱮ ᱡᱟᱹᱱᱤᱡ ᱠᱷᱟᱱ ᱟᱫᱚ ᱚᱱᱟ ᱠᱚ ᱠᱚ ᱛᱟᱦᱞᱮ ᱦᱟᱹᱠᱩ ᱠᱚ ᱥᱟᱵ ᱠᱚᱯᱮ ᱪᱟᱞᱟᱜ ᱠᱟᱱᱟ ᱥᱮ ᱵᱟᱝ?
ᱵᱟᱯ ᱵᱟᱲᱟᱭᱟ᱾ ᱦᱟᱹᱠᱩ ᱫᱚᱞᱮ ᱥᱟᱵ ᱫᱚᱞᱮ ᱥᱟᱵ ᱵᱟᱲᱟ ᱠᱮᱫ ᱠᱚᱜᱮᱭᱟ, ᱟᱫᱚ ᱪᱮᱫ ᱞᱤᱧ ᱞᱟᱹᱭᱟ ᱜᱚᱝᱠᱮ ᱜᱟᱰᱟ ᱛᱚ ᱢᱮᱱᱟᱜ ᱛᱟᱞᱮ ᱜᱮᱭᱟ᱾
ᱟᱪᱪᱷᱟ ᱟᱪᱪᱷᱟ᱾
ᱯᱮᱨᱮᱡ ᱜᱮᱛᱚ ᱵᱟᱝ ᱯᱮᱨᱮᱡᱚᱜ ᱠᱟᱱᱟ᱾ ᱟᱫᱚ ᱥᱟᱵ ᱠᱚᱦᱚᱸ ᱵᱟᱝᱞᱮ ᱪᱟᱞᱟᱣ ᱵᱟᱲᱟᱜ ᱠᱟᱱ ᱜᱮᱭᱟ ᱩᱱᱟᱹᱜ ᱫᱚ᱾
ᱩᱸ ᱟᱪᱪᱷᱟ ᱚᱱᱟ ᱜᱟᱰᱟ ᱠᱚᱨᱮ ᱟᱯᱮ ᱡᱟᱦᱟᱸ ᱱᱟ ᱜᱟᱰᱟ ᱢᱮᱱᱟᱜ ᱛᱟᱯᱮ ᱚᱱᱟ ᱜᱟᱰᱟ ᱠᱚᱨᱮᱡ ᱫᱚ ᱪᱮᱫ ᱛᱮ ᱦᱟᱹᱠᱩ ᱠᱚᱫᱚ ᱯᱮ ᱥᱟᱵ ᱵᱟᱲᱟ ᱠᱚᱜᱮᱭᱟ?
ᱦᱟᱹᱠᱩ ᱪᱮᱫ ᱛᱮᱞᱮ ᱥᱟᱵ ᱠᱚᱜᱮᱭᱟ?
ᱦᱳᱭ ᱪᱮᱫ ᱛᱮᱯᱮ ᱥᱟᱵ ᱠᱚᱣᱟ ᱟᱯᱮ ᱚᱱᱟ ᱠᱚᱨᱮᱱ ᱦᱚᱲ ᱪᱮᱫ ᱠᱚᱛᱮ ᱯᱮ ᱥᱟᱵ ᱠᱚᱣᱟ ᱠᱚ?
ᱦᱮᱸ ᱜᱚᱝᱠᱮ ᱵᱚᱦᱩ ᱴᱮᱠᱱᱤᱠ ᱢᱮᱱᱟᱜᱼᱟ, ᱟᱹᱵᱤᱱ ᱫᱚ ᱵᱟᱵᱤᱱ ᱥᱟᱵ ᱵᱟᱲᱟ ᱟᱠᱟᱫ ᱠᱚᱣᱟ ᱢᱤᱫ ᱫᱷᱟᱣ ᱦᱚᱸ?
ᱵᱟᱝᱵᱟ ᱟᱫᱚ ᱟᱞᱮ ᱚᱱᱛᱮ ᱫᱚ ᱜᱟᱰᱟ ᱠᱚᱫᱚ ᱵᱟᱹᱱᱩᱜᱼᱟ ᱥᱮ ᱟᱫᱚ ᱚᱝᱠᱟ ᱫᱚ ᱪᱤᱠᱟᱹᱛᱮ ᱟᱞᱮ ᱫᱚ ᱚᱱᱮ ᱵᱟᱹᱫᱽ ᱵᱟᱹᱭᱦᱟᱹ ᱮᱲᱮ ᱠᱚᱨᱮ ᱜᱩᱸᱜᱤ ᱠᱚᱞᱮ ᱚᱰᱟᱣ ᱵᱟᱲᱟᱭᱟ ᱚᱱᱟ ᱠᱚᱨᱮ ᱟᱞᱮ ᱚᱱᱟ ᱟᱞᱮ ᱚᱱᱟ ᱫᱷᱟᱨᱮ ᱯᱟᱥᱮ ᱟᱛᱩ ᱨᱮᱱ ᱦᱚᱲ ᱠᱚ ᱢᱮᱱᱟᱜ ᱠᱚ ᱡᱷᱚᱛᱚ ᱜᱷᱩᱜᱤ ᱠᱚᱠᱚ ᱟᱰᱟᱣ ᱵᱟᱲᱟᱭᱟ᱾ ᱢᱚᱥᱟᱨᱤ ᱠᱚ᱾
ᱟᱪ ᱪᱷᱟ ᱟᱞᱮ ᱫᱚ ᱡᱟᱞ ᱠᱚᱛᱮ ᱜᱮ ᱠᱤᱭᱟᱹ ᱡᱟᱞ ᱵᱤᱱ ᱧᱮᱞ ᱠᱟᱜ ᱜᱮᱭᱟ ᱦᱳᱭᱛᱳ ᱟᱥᱟᱭ ᱫᱟᱞᱤᱧ᱾
ᱦᱳᱭ ᱦᱳᱭ ᱧᱮᱞ ᱫᱚ ᱧᱮᱞ ᱦᱩᱭ ᱠᱟᱱ ᱜᱮᱭᱟ ᱵᱟᱝ ᱧᱮᱞ ᱫᱚ ᱵᱟᱝ᱾
ᱚᱱᱟ ᱠᱚᱛᱮ ᱜᱮ ᱡᱟᱞ ᱠᱚᱛᱮ ᱜᱮ ᱚᱰᱟᱣ ᱵᱟᱲᱟ ᱦᱩᱭᱩᱜᱼᱟ᱾
ᱪᱮᱫ?
ᱡᱟᱞ ᱠᱚᱛᱮ ᱜᱮᱞᱮ ᱥᱟᱵ ᱵᱟᱲᱟ ᱠᱚᱣᱟ ᱡᱟᱞ ᱠᱚ ᱵᱟᱹᱲᱥᱤ ᱠᱚᱛᱮ ᱜᱮ᱾
ᱚ ᱟᱪᱪᱷᱟ᱾
ᱛᱚᱵᱮ ᱟᱯᱮ ᱥᱮᱜ ᱠᱚ ᱠᱟᱨᱟᱢ ᱵᱟᱲᱟᱜ ᱜᱮᱭᱟ ᱥᱮ ᱵᱟᱝ?
ᱠᱟᱨᱟᱢ ᱵᱟ ᱵᱟᱝ ᱠᱟᱨᱟᱢ ᱫᱚ ᱟᱞᱮᱥᱮᱜ ᱫᱚ ᱵᱟᱝ ᱦᱩᱭᱩᱜ ᱜᱮᱭᱟ ᱟᱞᱮᱥᱮᱜ ᱫᱚ᱾
ᱟ ᱡᱟᱞᱟ᱾ ᱟᱞᱮᱥᱮᱜ ᱫᱚ ᱦᱩᱭ ᱫᱚ ᱦᱩᱭᱩᱜᱼᱟ ᱟᱹᱰᱤ ᱡᱟᱹᱥᱛᱤ ᱜᱮ ᱦᱩᱭᱩᱜᱼᱟ ᱟᱞᱮ ᱥᱮᱜ ᱫᱚ ᱠᱟᱨᱟᱢ ᱫᱚ᱾
ᱚᱭ ᱯᱟᱞᱮ ᱟᱯᱮ ᱫᱚ ᱟᱹᱰᱤ ᱨᱩᱥᱤᱠᱟᱱ ᱦᱚᱲ ᱠᱟᱱ ᱜᱮᱭᱟ ᱯᱮ ᱵᱟᱝ?
ᱦᱮᱸ ᱠᱟᱨᱟᱢ ᱫᱤᱠ ᱫᱤᱭᱮ ᱫᱚ ᱨᱩᱥᱤᱠᱟ ᱧᱚᱜ ᱜᱮᱭᱟ ᱞᱮ᱾
ᱪᱷᱟ ᱪᱷᱟ ᱦᱮᱸ ᱟᱫᱚ ᱨᱩᱥᱤᱠᱟ ᱦᱚᱸ ᱛᱟᱦᱮᱸ ᱫᱚᱨᱠᱟᱨ ᱱᱮᱛᱟᱨ ᱢᱟ ᱱᱮᱛᱟᱨ ᱦᱚᱲ ᱠᱚᱢᱟ ᱩᱱᱟᱹᱜ ᱵᱟᱠᱚ ᱨᱩᱥᱤᱠᱟᱜ ᱠᱟᱱᱟ ᱥᱮ ᱟᱫᱚ ᱠᱟᱹᱴᱤᱡ ᱨᱩᱥᱤᱠᱟ ᱦᱚᱲ ᱠᱟᱹᱴᱤᱜ ᱩᱛᱨᱟᱹ ᱫᱚᱨᱠᱟᱨ᱾
ᱠᱟᱱ ᱛᱟᱵᱩᱱᱟ᱾
ᱟᱪᱪᱷᱟ
ᱚᱱᱮ ᱟᱡᱚᱫᱤᱭᱟᱹ ᱵᱩᱨᱩ ᱵᱤᱱ ᱪᱟᱞᱟᱣ ᱵᱟᱲᱟ ᱠᱟᱱᱟ ᱟᱡᱚᱫᱤᱭᱟᱹ?
ᱵᱟ ᱵᱟᱝ ᱵᱟ ᱟᱡᱚᱫᱤᱭᱟᱹ ᱵᱩᱨᱩ ᱫᱚ ᱵᱟᱝ ᱪᱟᱞᱟᱣ ᱦᱩᱭ ᱠᱟᱱᱟ᱾
ᱥᱮᱸᱫᱽᱨᱟ ᱠᱚ ᱵᱟᱵᱤᱱ ᱪᱟᱞᱟᱣ ᱵᱟᱲᱟᱣ ᱠᱟᱱᱟ?
ᱟᱹᱵᱤᱱ ᱵᱤᱱ ᱪᱟᱞᱟᱣ ᱠᱟᱱ ᱜᱮᱭᱟ ᱥᱮᱪᱮᱫ?